ᱦᱩᱢ ᱦᱮᱞᱳ ᱞᱟᱹᱭ ᱢᱮ?
ᱦᱳᱭ ᱢᱮᱱᱫᱤᱧ ᱪᱮᱫ ᱮᱢ ᱪᱤᱠᱟᱹ ᱫᱟᱲᱮᱭᱮᱫ ᱠᱟᱱᱟ?
ᱪᱮᱫ ᱦᱚᱸ ᱵᱟᱝ ᱱᱤᱛᱚᱜ ᱱᱚᱜ-ᱚᱭ ᱫᱩᱲᱩᱵ ᱵᱟᱲᱟ ᱦᱳᱭ ᱠᱟᱱᱟ ᱦᱚᱸᱜ-ᱚᱭ ᱟᱞᱮᱥᱮᱫ ᱫᱚ ᱱᱤᱛᱚᱜ ᱜᱮ ᱠᱟᱹᱴᱤᱡ ᱞᱟᱦᱟ ᱜᱮ ᱫᱟᱜ ᱮᱦᱚᱵᱼᱼ ᱟᱥᱳᱲ ᱠᱟᱫᱟ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ ᱟᱢ ᱪᱮᱫ ᱮᱢ ᱪᱤᱠᱟᱹᱭᱫᱟ᱾
ᱟᱪᱪᱷᱟ ᱤᱧ ᱦᱚᱸ ᱱᱚᱝᱠᱟ ᱜᱮ ᱫᱟᱜ ᱡᱟᱹᱯᱩᱫ ᱠᱚ ᱦᱳᱭᱳᱜ ᱠᱟᱱ ᱜᱮᱭᱟ ᱟᱫᱚᱼᱼ ᱦᱟᱹᱥᱩᱨ ᱠᱟᱜ ᱛᱮ ᱱᱚᱛᱮ ᱠᱟᱹᱴᱤᱡ ᱳᱰᱳᱠ ᱦᱳᱭ ᱠᱟᱱᱟ ᱵᱟ ᱫᱷᱟᱨᱟ ᱵᱟᱨᱮ ᱵᱟᱦᱨᱮ ᱥᱮᱫ
ᱟᱪᱪᱷᱟ᱾
ᱛᱟᱦᱞᱮ ᱢᱮᱱᱫᱟᱹᱧ ᱟᱯᱮ ᱥᱮᱫ ᱫᱚ ᱯᱚᱨᱚᱵᱽ ᱠᱚᱫᱚ ᱪᱮᱫ ᱠᱚ ᱦᱳᱭ ᱵᱟᱨᱟᱜ ᱜᱮᱭᱟ᱾
ᱟᱞᱮ ᱥᱮᱫ ᱫᱚ ᱯᱚᱨᱚᱵᱽ ᱵᱚᱞᱛᱮ ᱫᱚᱼᱼ ᱚᱱᱮ ᱢᱮᱱᱟᱜ ᱟᱠᱟᱫᱟ ᱡᱟᱦᱟᱸ ᱧᱩᱛᱩᱢᱟᱱ ᱯᱚᱨᱚᱵᱽ ᱯᱟᱛᱟᱵᱤᱸᱱᱰᱟᱹ ᱦᱸᱚᱜᱚᱭ ᱛᱚ ᱦᱟᱸᱜ ᱜᱟᱯᱟ ᱢᱮᱭᱟᱝ ᱥᱮᱴᱮᱨᱚᱜ ᱠᱟᱱᱟ ᱡᱟᱦᱟᱸ ᱫᱚ ᱪᱷᱟᱹᱛᱤᱠ ᱠᱚᱣᱟᱜ ᱡᱟᱦᱟᱸ ᱫᱩᱨᱜᱟᱹ ᱯᱩᱡᱟᱹ ᱯᱚᱨᱮ ᱯᱚᱨᱮ ᱜᱮ ᱡᱟᱦᱟᱸ ᱦᱩᱭᱩᱜᱼᱟ ᱛᱟᱨᱯᱚᱨᱮ ᱟᱨᱦᱚᱸ ᱢᱮᱱᱟᱜ ᱜᱮᱭᱟ ᱱᱚᱜᱼᱚᱭ ᱦᱚᱞᱟ ᱢᱫᱷᱮᱨ ᱪᱟᱞᱟᱣᱱᱟ᱾ ᱵᱩᱨᱩ ᱵᱚᱸᱜᱟ ᱛᱟᱨᱯᱚᱨᱮ ᱟᱞᱮ ᱚᱱᱟ ᱥᱩᱨ ᱠᱚᱨᱮ ᱡᱮᱢᱚᱱᱼᱼ ᱨᱟᱥ ᱢᱟᱰᱳ ᱛᱟᱨᱯᱚᱨᱮ ᱵᱟᱹᱨᱩ ᱜᱷᱩᱴᱩ ᱚᱱᱠᱟ ᱟᱹᱰᱤ ᱜᱚᱴᱟᱝ ᱟᱨᱠᱤ ᱯᱚᱨᱚᱵᱽ ᱜᱮ ᱦᱳᱭᱳᱜ ᱜᱮᱭᱟ᱾ ᱛᱟᱨᱯᱚᱨᱮ ᱦᱟᱸᱜ ᱱᱚᱜᱼᱚᱭ ᱠᱤᱪᱷᱩ ᱫᱤᱱ ᱯᱚᱨᱮ ᱡᱟᱦᱟᱸ ᱦᱳᱲᱳ᱾ ᱠᱚ ᱜᱟᱹᱪᱷᱤ ᱵᱟᱲᱟ ᱞᱮᱱᱠᱷᱟᱱ ᱡᱟᱦᱟᱸ ᱫᱚ ᱮᱸᱫᱮ ᱯᱚᱨᱚᱵᱽ ᱦᱳᱭᱳᱜ ᱜᱮᱭᱟ᱾
ᱟᱪᱪᱷᱟ᱾
ᱟᱯᱮ ᱥᱮᱫ ᱪᱮᱫ ᱪᱮᱫ ᱠᱚ ᱦᱳᱭᱳᱜᱼᱟ᱾
ᱟᱞᱮ ᱥᱮᱫ ᱦᱚᱸ ᱦᱩᱭᱩᱜ ᱜᱮᱭᱟ ᱟᱞᱮ ᱫᱚ ᱱᱮᱛᱟᱨ ᱫᱤᱱ ᱫᱚ ᱵᱟᱹᱱᱩᱜ ᱠᱟᱫᱟ ᱢᱮᱱᱠᱷᱟᱱ᱾ ᱚᱱᱟᱼᱼ ᱪᱷᱟᱛᱟ ᱥᱚᱢᱚᱭ ᱡᱚᱠᱷᱚᱱ ᱪᱷᱟᱛᱟ ᱛᱚᱠᱷᱚᱱ ᱦᱩᱭᱩᱜ ᱛᱟᱦᱮᱱᱟ ᱱᱚᱛᱮ ᱵᱷᱤᱢᱯᱩᱨ ᱪᱷᱟᱛᱟ ᱢᱮᱱᱟᱜ ᱠᱟᱫᱟ᱾ ᱛᱮ ᱪᱟᱠᱚᱞᱛᱟᱹᱨᱤ ᱪᱷᱟᱛᱟ ᱚᱱᱛᱮ ᱯᱟᱝᱠᱷᱟ ᱯᱟᱛᱟ ᱵᱚᱨᱚ ᱯᱟᱼᱼ ᱛᱟ ᱚᱱᱟ ᱠᱚᱢ ᱟᱸᱡᱚᱢ ᱠᱟᱜ ᱜᱮᱭᱟ ᱥᱮ?
ᱦᱮᱸ ᱟᱸᱡᱚᱢ ᱫᱚ ᱟᱸᱡᱚᱢ ᱵᱟᱲᱟ ᱦᱩᱭ ᱠᱟᱱᱟ ᱢᱟᱱᱮ ᱠᱤᱪᱷᱩ ᱠᱤᱼᱼ ᱪᱷᱩ ᱫᱚ ᱡᱮᱢᱚᱱ ᱵᱚᱨᱚ ᱯᱟᱼᱼ ᱛᱟ ᱫᱚ ᱪᱟᱞᱟᱣ ᱵᱟᱲᱟ ᱦᱩᱭ ᱠᱟᱱᱟ ᱟᱨᱼᱼ ᱚᱱᱠᱟ ᱛᱟᱨᱯᱚᱨᱮ ᱡᱮᱢᱚᱱ ᱯᱟᱝᱠᱷᱟ ᱯᱟᱛᱟ ᱱᱚᱣᱟ ᱠᱚᱫᱚ᱾ ᱵᱟᱝ ᱪᱟᱞᱟᱣ ᱦᱳᱭ ᱠᱟᱱᱟ ᱪᱟᱞᱟᱣ ᱫᱚ ᱢᱚᱱᱮ ᱦᱳᱭ ᱠᱟᱱᱟ ᱠᱤᱱᱛᱩ ᱚᱱᱠᱟᱼᱼ ᱚᱠᱛᱚ ᱵᱟᱝ ᱧᱟᱢ ᱠᱟᱱᱛᱮ ᱵᱟᱝ ᱪᱟᱞᱟᱣ ᱫᱟᱲᱮ ᱦᱳᱭ ᱠᱟᱱᱟ᱾
ᱦᱳᱭ ᱚᱠᱛᱚ ᱧᱟᱢ ᱞᱮᱱᱠᱷᱟᱱ ᱛᱟᱦᱚᱞᱮ ᱡᱟᱦᱟᱸ ᱛᱤᱥᱼᱼ ᱥᱮᱱᱚᱜ ᱥᱮᱱᱚᱜ ᱯᱮ ᱱᱟᱜ ᱠᱷᱟᱱ ᱚᱱᱛᱮ ᱯᱟᱝᱠᱷᱟ ᱯᱟᱛᱟ ᱚᱠᱟ ᱞᱮᱠᱟ ᱦᱳᱭᱳᱜ ᱜᱮᱭᱟ᱾ ᱱᱚᱛᱮ ᱢᱮᱱ ᱟᱠᱚ ᱟᱡᱚᱫᱤᱭᱟᱹ ᱵᱩᱨᱩ ᱪᱚᱴᱨᱮ, ᱚᱱᱟ ᱠᱚᱨᱮ ᱡᱟᱦᱟᱸ ᱵᱚᱸᱜᱟ ᱵᱩᱨᱩ ᱵᱚᱸᱜᱟ ᱵᱩᱨᱩᱼᱼ ᱛᱷᱟᱱ ᱠᱚ ᱢᱮᱱᱟᱜ ᱟᱠᱟᱫᱟ ᱚᱱᱟ ᱠᱚᱨᱮ ᱵᱚᱸᱜᱟ ᱵᱩᱨᱩ ᱦᱩᱭᱩᱜᱼᱟ᱾ ᱚᱱᱟ ᱛᱟᱭᱚᱢ ᱚᱱᱟ ᱠᱚᱨᱮ ᱡᱟᱸᱦᱟ ᱡᱟᱸᱦᱟ ᱡᱟᱸᱦᱟ ᱛᱤᱱᱟᱹᱜ ᱫᱟᱨᱮ ᱢᱮᱱᱟᱜ ᱠᱟᱫᱟ ᱚᱱᱟ ᱫᱟᱨᱮ ᱰᱟᱹᱨ ᱠᱚᱨᱮ ᱯᱟᱝᱠᱷᱟ ᱜᱚᱴᱟ ᱠᱚ ᱞᱟᱜᱟ ᱟᱠᱟᱫ ᱛᱟᱦᱮᱸᱱᱟ᱾ ᱟᱫᱚ ᱚᱱᱟ ᱫᱟᱨᱮ ᱞᱟᱛᱟᱨ ᱠᱚᱨᱮ ᱜᱮ ᱡᱟᱸᱦᱟᱸ ᱡᱟᱭᱜᱟ ᱠᱚ ᱢᱮᱱᱟᱜ ᱟ ᱚᱱᱟ ᱨᱮᱜᱮ ᱚᱸᱰᱮ ᱜᱮ ᱯᱟᱛᱟ ᱮᱱᱮᱡ ᱠᱚ ᱦᱳᱭᱳᱜ ᱛᱟᱦᱮᱸᱱᱟ᱾
ᱟᱪᱪᱷᱟ
ᱛᱟᱨᱯᱚᱨᱮ ᱞᱟᱹᱭᱫᱤᱧ ᱪᱟᱠᱚᱞ ᱛᱟᱹᱲᱤ ᱪᱷᱟᱛᱟ ᱫᱚ ᱛᱟᱦᱞᱮ ᱛᱤᱥ ᱦᱳᱭᱳᱜᱼᱟ?
ᱪᱠᱚᱞ ᱪᱠᱚᱞᱛᱟᱲᱤ ᱪᱷᱟᱛᱟ
ᱦᱮᱸ
ᱦᱳᱭ ᱪᱟᱠᱚᱞᱛᱟᱲᱤ ᱪᱷᱟᱛᱟ ᱨᱮᱫᱚ ᱩᱱ ᱡᱚᱠᱷᱚᱱ ᱪᱷᱟᱛᱟ ᱦᱳᱭᱳᱜᱼᱟ ᱛᱚᱠᱷᱚᱱ ᱪᱷᱟᱛᱟ ᱠᱚ ᱩᱰᱷᱟᱹᱣ ᱛᱟᱦᱮᱸᱱᱟ ᱚᱸᱰᱮ ᱠᱷᱚᱱᱟᱜ ᱜᱮ᱾ ᱚᱸᱰᱮ ᱦᱚᱸ ᱚᱸᱰᱮ ᱦᱚᱸ ᱚᱱᱟ ᱦᱚᱸᱢ ᱟᱸᱡᱚᱢ ᱠᱟᱜ ᱜᱮᱭᱟ ᱡᱮ ᱞᱟᱹᱭ ᱟᱠᱚ ᱵᱟᱝ ᱠᱩᱲᱤ ᱜᱤᱫᱽᱨᱟᱹ ᱫᱚ ᱪᱟᱠᱚᱞᱛᱟᱲᱤ ᱪᱷᱟᱛᱟ ᱠᱚ ᱫᱚ ᱠᱚ ᱥᱮᱱᱚᱜ ᱛᱟᱦᱮᱱ ᱜᱮᱭᱟ᱾ ᱞᱟᱦᱟ, ᱞᱟᱦᱟ ᱛᱮᱫᱚ ᱱᱚᱝᱠᱟ ᱠᱚ ᱞᱟᱹᱭᱮᱫ ᱠᱟᱱ ᱛᱟᱦᱮᱱᱟ ᱪᱟᱠᱚᱞ ᱪᱷᱟᱛᱟ ᱨᱮ ᱡᱟᱸᱦᱟᱸᱭ ᱠᱚ ᱥᱮᱱᱚᱜᱼᱟ ᱢᱟᱱᱮ ᱵᱟᱹᱦᱩ ᱯᱟᱸᱡᱟ ᱠᱚ ᱥᱮ ᱫᱩᱞᱟᱹᱲ ᱫᱩᱯᱞᱟᱹᱲ ᱡᱟᱸᱦᱟᱸ ᱫᱚ ᱚᱸᱰᱮ ᱥᱮᱱ ᱠᱟᱛᱮᱫ ᱤᱛᱩᱫ ᱥᱤᱸᱫᱩᱨ ᱡᱟᱸᱦᱟᱸ ᱢᱤᱫᱴᱮᱱ ᱤᱭᱟᱹ ᱛᱟᱦᱮᱸ ᱠᱟᱱᱟ᱾ ᱡᱮ ᱚᱱᱟ ᱥᱮᱱ ᱠᱟᱛᱮ ᱡᱟᱸᱦᱟᱸᱭ ᱠᱚᱲᱟ ᱜᱤᱫᱽᱨᱟᱹ ᱜᱮ ᱠᱩᱲᱤ ᱜᱤᱫᱽᱨᱟᱹ ᱜᱮ ᱥᱤᱸᱫᱟᱹᱨ ᱫᱟᱨᱟ ᱦᱚᱭᱟ ᱥᱮ ᱩᱱᱤ ᱟᱭᱟᱜ ᱟᱡᱨᱮᱱ ᱡᱩᱨᱤ ᱵᱮᱱᱟᱣ ᱠᱟᱛᱮᱫ ᱚᱸᱰᱮ ᱠᱷᱚᱱᱟᱜ ᱜᱮ ᱤᱫᱤ ᱫᱟᱲᱮ ᱟᱭᱟ ᱢᱮᱱᱛᱮ
ᱦᱮᱸ ᱟᱫᱚ ᱚᱱᱮ ᱛᱚ ᱚᱱ ᱠᱟᱛᱷᱟ ᱜᱮᱠᱚ ᱞᱟᱹᱭ ᱠᱚᱲᱟ ᱠᱷᱟᱱ ᱠᱟᱱᱟᱮᱢ ᱟᱡᱚᱫᱤᱭᱟᱹ ᱵᱩᱨᱩ ᱥᱮᱸᱫᱽᱨᱟ ᱠᱷᱚᱱ ᱨᱩᱣᱟᱹᱲᱚᱜ ᱢᱮ ᱟᱨ ᱵᱟᱝᱠᱷᱟᱱ ᱠᱩᱲᱤ ᱠᱟᱱ ᱠᱷᱟᱱᱮᱢ ᱪᱟᱠᱚᱞ ᱛᱟᱹᱲᱤ ᱪᱷᱟᱛᱟ ᱠᱷᱚᱱᱢ ᱨᱩᱣᱟᱹᱲᱚᱜ ᱢᱮ ᱦᱮᱸ ᱥᱮ ᱵᱟᱝ᱾
ᱦᱳᱭ ᱦᱳᱭ
ᱛᱚ ᱢᱮᱱ ᱜᱮᱭᱟ ᱥᱮ ᱵᱟᱝ᱾
ᱦᱳᱭ ᱚᱱᱟ ᱠᱚ ᱢᱮᱱ ᱛᱟᱦᱮᱱ ᱜᱮᱭᱟ ᱠᱚ ᱚᱱᱟᱜᱮ᱾ ᱠᱩᱲᱤ ᱜᱤᱫᱽᱨᱟ. ᱞᱟᱦᱟ ᱛᱮ ᱚᱱᱟ ᱤᱭᱟᱹ ᱠᱟᱛᱮ ᱠᱚ ᱥᱮᱱᱚᱜ ᱠᱟᱱ ᱛᱟᱦᱮᱱᱟ ᱢᱮᱱᱠᱷᱟᱱ ᱱᱮᱛᱟᱨ ᱫᱚ ᱥᱚᱢᱚᱭ ᱵᱚᱫᱚᱞᱚᱜ ᱠᱟᱱᱛᱮ ᱚᱱᱟ ᱠᱚᱦᱚᱸ ᱠᱚ ᱯᱟᱞᱴᱟᱣ ᱤᱫᱤ ᱠᱮᱜᱼᱟ᱾ ᱱᱮᱛᱟᱨ ᱫᱚ ᱚᱱᱟ ᱠᱚᱫᱚ ᱵᱟᱝ ᱧᱮᱞᱚᱜ ᱠᱟᱱᱟ ᱡᱮ ᱥᱮᱱ ᱠᱟᱛᱮ ᱡᱮ ᱚᱱᱠᱟ ᱡᱟᱸᱦᱟᱭ ᱜᱮ ᱟᱹᱛᱷᱟ. ᱣᱲᱤ ᱡᱟᱸᱦᱟᱸ ᱜᱮ ᱤᱛᱩᱫ ᱤᱛᱩᱫ ᱠᱟᱛᱮᱫ ᱡᱮ ᱤᱫᱤ ᱠᱮᱫᱮᱭᱟᱭ ᱢᱮᱱᱛᱮ᱾
ᱟᱪᱪᱷᱟ ᱟᱪᱪᱷᱟ
ᱛᱟᱦᱚᱞᱮ ᱯᱟᱴᱟ ᱵᱤᱸᱫᱷᱟᱹ ᱠᱚᱫᱚ ᱟᱸᱡᱚᱢ ᱦᱩᱭ ᱟᱠᱟᱱ ᱜᱮᱭᱟ ᱢᱮᱱᱠᱷᱟᱱ ᱚᱱᱟ ᱠᱚᱫᱚ ᱪᱮᱫ ᱠᱚ ᱧᱮᱞᱚᱜ ᱜᱮᱭᱟ ᱚᱱᱟ ᱠᱚᱨᱮᱫ ᱫᱚ᱾
ᱯᱟᱴᱟ ᱵᱤᱸᱫᱷᱟᱹ ᱫᱚ ᱢᱟᱱᱮ ᱪᱮᱫ ᱞᱮᱠᱟᱧ ᱞᱟᱹᱭ ᱟᱢᱟ ᱯᱟᱴᱟ ᱵᱤᱸᱫᱷᱟᱹ ᱫᱚ ᱢᱟᱱᱮ ᱯᱟᱛᱟ ᱮᱱᱮᱡ ᱦᱩᱭᱩᱜᱼᱟ ᱟᱨᱠᱤ᱾ ᱯᱟᱛᱟ ᱮᱱᱮᱡ ᱦᱩᱭᱩᱜᱼᱟ ᱚᱸᱰᱮ ᱢᱟᱱᱮ ᱯᱳᱭᱞᱳ ᱫᱚ ᱵᱚᱸᱜᱟ ᱵᱩᱨᱩ ᱦᱩᱭᱩᱜᱼᱟ, ᱡᱮᱢᱚᱱ ᱤᱭᱟᱹ ᱠᱚᱭ ᱵᱟᱵᱟ ᱵᱷᱳᱭᱨᱳᱵ ᱢᱮᱱᱛᱮ ᱢᱤᱫᱴᱟᱝ ᱧᱩᱛᱩᱢ ᱵᱚᱸᱜᱟ ᱢᱮᱱᱟᱭᱟ᱾ ᱚᱸᱰᱮ ᱵᱚᱸᱜᱟ ᱵᱩᱨᱩ ᱛᱷᱟᱱ ᱦᱚᱸ ᱢᱮᱱᱟᱜᱼᱟ᱾ ᱚᱱᱟ ᱵᱚᱸᱜᱟ ᱛᱷᱟᱱ ᱚᱸᱰᱮ ᱩᱱᱤᱭᱟᱜ ᱚᱸᱰᱮ ᱵᱚᱸᱜᱟ ᱵᱩᱨᱩ ᱠᱟᱛᱮᱫ᱾ ᱯᱟ. ᱭᱞᱟ. ᱦᱤᱞᱳᱜ ᱫᱚᱠᱚ ᱵᱚᱸᱜᱟ ᱵᱩᱨᱩᱭᱟ ᱟᱨ ᱢᱟᱱᱮ ᱫᱚᱥᱟᱨ ᱦᱤᱞᱳ ᱟᱫᱚ ᱡᱟᱸᱦᱟᱸ ᱚᱱᱟ ᱥᱩᱨ ᱥᱩᱯᱩᱨ ᱠᱚ ᱨᱮᱱ ᱚᱱᱟ ᱤᱭᱟᱹ ᱠᱚᱨᱮᱱ ᱚᱱᱟ ᱟᱲᱮᱯᱟᱥᱮ ᱠᱚ ᱨᱮᱱ ᱦᱚᱲ ᱠᱚ ᱡᱟᱣᱨᱟᱜᱼᱟ ᱟᱨ ᱢᱟᱱᱮ ᱥᱟᱺᱜᱤᱧ ᱡᱮᱢᱚᱱ ᱯᱟᱴᱟ ᱵᱤᱸᱫᱷᱟᱹ ᱫᱚ ᱢᱟᱱᱮ ᱵᱟᱦᱨᱮ ᱫᱤᱥᱚᱢ ᱡᱮᱢᱚᱱ ᱱᱮᱯᱟᱞ ᱵᱷᱩᱴᱟᱱ ᱦᱟᱱᱛᱮ ᱟᱥᱟᱢ ᱵᱟᱝᱞᱟᱫᱮᱥ ᱱᱚᱣᱟ ᱠᱚᱨᱮ ᱠᱷᱚᱱ ᱦᱚᱲ ᱠᱚ ᱦᱤᱡᱩᱜ ᱜᱮᱭᱟ᱾ ᱩᱱᱠᱩ ᱫᱚ ᱢᱟᱱᱮ ᱯᱟ. ᱭᱞᱟ. ᱫᱤᱱ ᱦᱤᱞᱳ ᱨᱮᱜᱮ ᱠᱚ ᱦᱮᱡ ᱠᱚᱜᱼᱟ᱾ ᱦᱮᱡ ᱠᱚᱜᱼᱟ ᱠᱚ ᱟᱨ ᱦᱩᱸᱻ ᱢᱟᱱᱮ ᱫᱚᱥᱟᱨ ᱦᱤᱞᱚᱜ ᱫᱚ ᱟᱫᱚ ᱡᱷᱚᱛᱚ ᱠᱚᱛᱮ ᱮᱠᱫᱚᱢ ᱟᱹᱰᱤ ᱡᱟᱠ ᱡᱚᱢᱚᱠ ᱯᱟᱛᱟ ᱮᱱᱮᱡ ᱠᱚ ᱦᱩᱭᱩᱜ ᱛᱟᱨᱯᱚᱨᱮ ᱟᱭᱢᱟ ᱞᱮᱠᱟᱱᱟᱜ ᱡᱤᱱᱤᱥ ᱯᱟᱹᱛᱤ ᱡᱮᱢᱚᱱ ᱯᱟᱹᱧᱪᱤ ᱥᱟᱹᱲᱤ ᱛᱤᱨᱭᱳ ᱵᱟᱱᱟᱢ ᱛᱟᱨᱯᱚᱨᱮ ᱟᱹᱰᱤ ᱠᱤᱪᱷᱩ ᱡᱟᱦᱟᱸ ᱢᱟᱱᱮ ᱟᱵᱚ ᱥᱟᱱᱛᱟᱲ ᱠᱚᱣᱟᱜ ᱥᱟᱢᱚᱜᱨᱤ ᱡᱮᱢᱚᱱ ᱨᱟᱹᱱᱩ ᱨᱮᱦᱮᱫ ᱨᱟᱱ ᱠᱚ ᱟᱹᱰᱤ ᱠᱤᱪᱷᱩ ᱱᱚᱝᱠᱟᱱᱟᱜ ᱠᱚ ᱟᱹᱜᱩᱭᱟ ᱛᱟᱨᱯᱚᱨᱮ ᱛᱤᱨᱭᱳ ᱵᱟᱱᱟᱢ ᱴᱟᱢᱟᱠ ᱛᱩᱢᱫᱟᱜ ᱱᱚᱣᱟ ᱠᱚ ᱢᱟᱱᱮ ᱵᱷᱟᱹᱜᱤ ᱜᱮ ᱛᱟᱨᱯᱚᱨᱮ ᱡᱮᱢᱚᱱ ᱚᱸᱰᱮ ᱫᱚ ᱯᱟᱴᱟᱵᱤᱸᱫᱷᱟᱹ ᱨᱮᱫᱚ ᱧᱮᱞᱚᱜᱼᱟ ᱾ ᱮᱻ ᱢᱟᱱᱮ ᱡᱟᱦᱟᱸ ᱫᱚᱠᱟᱱ ᱫᱟᱹᱱᱤ ᱠᱚ ᱦᱳᱴᱮᱞ ᱠᱚ ᱡᱚᱛᱚ ᱜᱮ ᱯᱨᱟᱭ ᱜᱮ ᱢᱟᱱᱮ ᱥᱟᱱᱛᱟᱲ ᱠᱚᱣᱟᱜ ᱜᱮ ᱛᱟᱦᱮᱱᱟ ᱥᱟᱱᱛᱟᱲ ᱠᱚᱣᱟᱜ ᱞᱮᱠᱟᱛᱮ ᱡᱚᱢ ᱧᱩᱢ ᱧᱟᱢᱟ ᱾ ᱛᱟᱯᱚᱨᱮ ᱡᱤᱞ ᱯᱤᱴᱷᱟᱹ ᱠᱚᱠᱚ ᱟᱹᱠᱷᱨᱤᱧᱟ ᱱᱚᱝᱠᱟ ᱦᱩᱭᱩᱜ ᱜᱮᱭᱟ ᱾ ᱟᱨᱠᱤ, ᱛᱟᱦᱚᱞᱮ ᱟᱯᱮ ᱥᱮᱫᱟᱜ ᱯᱟᱛᱟ ᱯᱚᱨᱚᱵᱽ ᱠᱚᱫᱚ ᱪᱮᱫ ᱞᱮᱠᱟ ᱦᱩᱭᱩᱜᱼᱟ?
ᱟᱞᱮ ᱥᱮᱱᱟᱜ ᱯᱟᱛᱟ ᱯᱚᱨᱚᱵᱽ ᱯᱟᱛᱟ ᱯᱚᱨᱚᱵᱽ ᱠᱚᱨᱮ ᱦᱚᱸ ᱚᱱᱠᱟᱜᱮ ᱡᱮ ᱟᱵᱚ ᱡᱟᱦᱟᱸ ᱥᱮᱨᱣᱟ ᱠᱚᱨᱮᱱᱟᱜ ᱡᱟᱦᱟᱸ ᱡᱤᱱᱤᱥ ᱡᱟᱦᱟᱸ ᱫᱩᱨᱤᱵᱽ ᱠᱚ ᱢᱮᱱᱟᱜ ᱟᱠᱟᱫ ᱛᱟᱵᱚᱱᱟ ᱚᱱᱟ ᱠᱚ ᱥᱟᱱᱟᱢᱟᱜ ᱜᱮ ᱧᱟᱢᱚᱜ ᱛᱟᱦᱮᱱ ᱜᱮᱭᱟ ᱾ ᱱᱚᱛᱮ ᱛᱩᱢᱫᱟᱜ ᱴᱟᱢᱟᱠ ᱥᱮ ᱛᱤᱨᱭᱳ ᱵᱟᱱᱟᱢ ᱨᱟᱦᱟ ᱵᱟᱱᱟᱢ ᱠᱚ ᱾ ᱟᱨᱦᱚᱸ ᱟᱭᱢᱟ ᱞᱮᱠᱟᱱ ᱡᱟᱦᱟᱸᱭ ᱫᱩᱨᱤᱵᱽ ᱠᱚ ᱢᱮᱱᱟᱜ ᱟᱠᱟᱫᱟ ᱠᱟᱹᱢᱤ ᱠᱟᱹᱥᱱᱤ ᱨᱮᱭᱟᱜ ᱥᱟᱱᱟᱢᱟᱜ ᱞᱮᱠᱟᱱᱟᱜ ᱜᱮ ᱧᱟᱢᱚᱜ ᱛᱟᱦᱮᱱ ᱜᱮᱭᱟ ᱾ ᱟᱨ ᱱᱚᱛᱮ ᱜᱮᱸᱫᱟᱜ ᱠᱚᱦᱚᱸ ᱵᱷᱟᱹᱜᱤ ᱜᱮ ᱡᱚᱛᱚ ᱯᱟᱹᱧᱪᱤ ᱥᱟᱹᱲᱤ ᱠᱚᱥᱮ ᱟᱨᱦᱚᱸ ᱮᱴᱟᱜᱟᱜ ᱱᱟᱱᱟ ᱨᱚᱠᱚᱢᱟᱜ ᱜᱮ ᱧᱟᱢᱚᱜ ᱛᱟᱦᱮᱸᱱ ᱜᱮᱭᱟ ᱟᱞᱮ ᱠᱚᱨᱮ ᱦᱚᱸ ᱾
ᱟᱪᱪᱷᱟ ᱞᱟᱹᱭᱫᱟᱹᱧ ᱛᱟᱦᱟᱞᱮ ᱟᱯᱮᱭᱟᱜ ᱚᱱᱛᱮᱱᱟᱜ ᱯᱟᱛᱟ ᱯᱚᱨᱚᱵᱽ ᱠᱚᱨᱮ ᱡᱮᱢᱚᱱ ᱥᱟᱱᱛᱟᱲᱤ ᱯᱩᱛᱷᱤ ᱯᱟᱛᱷᱟᱢ ᱠᱚ ᱟᱭᱢᱟ ᱞᱮᱠᱟ ᱢᱟᱱᱮ ᱯᱟᱵᱽᱞᱤᱥᱚᱨ ᱠᱚ ᱢᱮᱱᱟᱜ ᱠᱚᱣᱟ ᱡᱟᱦᱟᱸ ᱠᱚᱫᱚ ᱚᱱᱠᱟᱱ ᱡᱟᱭᱜᱟ ᱠᱚᱨᱮ ᱠᱚ ᱤᱫᱤ ᱜᱮᱭᱟ ᱡᱮᱢᱚᱱ ᱯᱟᱴᱟᱵᱤᱸᱫᱷᱟᱹ ᱨᱮᱫᱚ ᱟᱹᱰᱤ ᱰᱷᱮᱨ ᱠᱚ ᱟᱹᱜᱩᱭᱟ ᱾ ᱟᱯᱮ ᱥᱮᱫ ᱫᱚᱠᱚ ᱤᱫᱤ ᱜᱮᱭᱟ ᱥᱮ ᱵᱟᱝ?
ᱦᱚᱭ ᱟᱹᱜᱩ ᱫᱚ ᱟᱞᱮ ᱥᱮᱱ ᱫᱚᱠᱚ ᱟᱹᱜᱩᱭ ᱜᱮᱭᱟ ᱢᱮᱱᱠᱷᱟᱱ ᱱᱚᱛᱮ ᱫᱚ ᱩᱱᱟᱹᱜ ᱵᱟᱹᱱᱩᱜ ᱠᱟᱫ ᱛᱮ ᱱᱚᱛᱮ ᱫᱚ ᱢᱟᱱᱮ ᱠᱷᱩᱵᱽ ᱠᱚᱢ ᱜᱮ ᱧᱟᱢᱚᱜᱚᱜ ᱜᱮᱭᱟ ᱚᱱᱟᱠᱚ ᱯᱩᱛᱷᱤ ᱠᱚ ᱥᱮ ᱟᱹᱠᱷᱨᱤᱧ ᱤᱫᱤ ᱠᱚ ᱡᱟᱦᱟᱸ ᱠᱚ ᱦᱤᱡᱩᱜ ᱛᱟᱦᱮᱸᱱ ᱜᱮᱭᱟ ᱱᱚᱛᱮ ᱫᱚ ᱠᱚᱢ ᱫᱚ ᱠᱚᱢ ᱜᱮᱭᱟ ᱠᱚ ᱚᱱᱠᱟ ᱜᱮ ᱟᱫᱚ ᱱᱮᱛᱟᱨ ᱫᱚ ᱧᱮᱞᱚᱜᱚᱜ ᱠᱟᱱᱟ ᱡᱮ ᱦᱩᱰᱤᱧ ᱢᱟᱨᱟᱝ ᱡᱟᱦᱟᱸ ᱞᱮᱠᱟᱱᱟᱜ ᱜᱮ ᱯᱚᱨᱚᱵᱽ ᱦᱩᱭᱩᱜ ᱠᱟᱱᱟ ᱾ ᱜᱚᱴᱟ ᱨᱮᱜᱮ ᱥᱟᱱᱛᱟᱲ ᱡᱟᱦᱟᱸ ᱯᱩᱛᱷᱤ ᱠᱚᱠᱚ ᱟᱹᱠᱷᱨᱤᱧ ᱮᱫ ᱠᱟᱱᱟ ᱚᱱᱟ ᱠᱚ ᱥᱮᱴᱮᱨᱚᱜ ᱠᱟᱱ ᱜᱮᱭᱟ ᱠᱚ ᱾ ᱛᱚ ᱱᱚᱜ ᱱᱚᱣᱟ ᱫᱚ ᱟᱹᱰᱤ ᱱᱟᱯᱟᱭ ᱜᱮ ᱢᱤᱫᱴᱮᱱ ᱠᱟᱹᱢᱤ ᱠᱟᱹᱥᱱᱤ ᱦᱩᱭᱩᱜ ᱠᱟᱱᱟ ᱡᱟᱦᱟᱸ ᱫᱚ ᱛᱮᱫᱚ ᱥᱟᱣᱛᱟᱞ ᱥᱟᱣᱛᱟᱞ ᱠᱚ ᱥᱮ ᱜᱤᱫᱽᱨᱟᱹ ᱠᱚ ᱦᱚᱲ ᱜᱤᱫᱽᱨᱟᱹ ᱠᱚ ᱚᱱᱠᱟ ᱯᱩᱛᱷᱤ ᱠᱚ ᱦᱟᱛᱟᱣ ᱠᱟᱛᱮᱫ ᱠᱚ ᱵᱩᱡᱷ ᱵᱟᱰᱟᱭ ᱧᱟᱢ ᱫᱟᱲᱮᱭᱟᱜ ᱠᱟᱱᱟ ᱾ ᱥᱮᱨᱣᱟ ᱠᱚᱨᱮᱱᱟᱜ ᱥᱮ ᱟᱭᱢᱟ ᱞᱮᱠᱟᱱᱟᱜ ᱡᱤᱱᱤᱥ ᱜᱮ ᱡᱟᱦᱟᱸ ᱫᱚ ᱯᱩᱛᱷᱤ ᱠᱚᱨᱮ ᱛᱟᱦᱮᱸᱱ ᱠᱟᱱᱟ ᱚᱱᱟ ᱠᱚᱠᱚ ᱥᱮᱲᱟ ᱧᱟᱢᱮᱫ ᱠᱟᱱᱟ ᱾
ᱦᱩᱸ ᱦᱩᱸ ᱡᱮᱢᱚᱱ ᱱᱩᱠᱩ ᱡᱟᱦᱟᱸ ᱠᱚᱞᱮᱡᱽ ᱠᱚᱨᱮ ᱢᱮᱱᱟᱜ ᱠᱚᱣᱟ ᱠᱚᱞᱮᱡᱽ ᱨᱮᱱ ᱜᱤᱫᱽᱨᱟᱹ ᱠᱚ ᱡᱟᱦᱟᱸ ᱫᱚ ᱟᱻ ᱯᱷᱟᱥᱴ ᱞᱮᱝᱜᱩᱭᱮᱡᱽ ᱥᱟᱱᱛᱟᱞᱤ ᱠᱚᱛᱮ ᱠᱚ ᱚᱱᱟᱨᱥ ᱫᱟ ᱩᱱᱠᱩᱣᱟᱜ ᱯᱩᱛᱷᱤ ᱯᱟᱛᱷᱢ ᱫᱚ ᱡᱟᱹᱱᱤᱡ ᱮᱸᱜ ᱮᱢᱱᱤ ᱫᱚᱠᱟᱱ ᱠᱚᱨᱮ ᱫᱚ ᱠᱷᱩᱵᱽ ᱠᱚᱢ ᱜᱮᱢ ᱧᱟᱢᱟ ᱩᱱᱠᱩ ᱢᱟᱱᱮ ᱡᱟᱦᱟᱸ ᱯᱟᱛᱟ ᱪᱷᱟᱛᱟ ᱠᱚᱨᱮ ᱤᱱᱟᱹ ᱠᱚᱨᱮ ᱜᱮ ᱡᱟᱹᱱᱤᱡ ᱡᱟᱹᱥᱛᱤ ᱫᱚ ᱧᱟᱢᱚᱜᱼᱟ ᱾
ᱦᱚᱭ ᱦᱚᱭ ᱚᱱᱟ ᱠᱚᱜᱮ ᱚᱱᱠᱟᱜᱮ ᱧᱮᱞᱚᱜ ᱠᱟᱱᱟ ᱡᱟᱦᱟᱸ ᱫᱚ ᱠᱚᱞᱮᱡᱽ ᱠᱚᱨᱮᱜ ᱡᱟᱦᱟᱸᱭ ᱯᱟᱲᱦᱟᱜ ᱠᱚᱜᱮ ᱩᱱᱠᱩ ᱠᱚᱣᱟᱜ ᱜᱮ ᱚᱱᱟ ᱠᱚᱫᱚ ᱡᱟᱹᱥᱛᱤ ᱠᱟᱭᱛᱮ ᱥᱩᱵᱤᱫᱷᱟᱜ ᱠᱟᱱ ᱛᱟᱠᱚᱣᱟ ᱡᱟᱦᱟᱸ ᱫᱚ ᱯᱟᱛᱟ ᱪᱷᱟᱛᱟ ᱧᱮᱞ ᱥᱮᱱ ᱠᱟᱛᱮᱫ ᱚᱱᱟ ᱠᱚ ᱡᱤᱱᱤᱥ ᱧᱟᱢ ᱨᱮᱱᱟᱜ ᱢᱟᱱᱮ ᱟᱹᱰᱤ ᱵᱷᱟᱹᱜᱤ ᱥᱩᱵᱤᱫᱷᱟ ᱯᱟᱲᱟᱣ ᱟᱠᱟᱱᱟ ᱚᱱᱟ ᱠᱚ ᱟᱹᱜᱩ ᱟᱠᱟᱫ ᱛᱮᱠᱚ ᱾
ᱦᱮᱸᱻ
ᱛᱟᱦᱟᱞᱮ, ᱱᱚᱛᱮ ᱫᱚ ᱡᱟᱦᱟᱸ ᱛᱤᱥ ᱠᱚᱨᱮ ᱯᱮ ᱦᱤᱡᱩ-ᱜ ᱠᱷᱟᱱᱡ ᱯᱮ ᱧᱮᱞ ᱤᱫᱤᱭᱟ ᱾ᱱᱚᱛᱮ ᱦᱚᱸ ᱚᱠᱟᱞᱮ ᱞᱮᱠᱟ ᱯᱟᱛᱟ ᱠᱚ ᱾ᱦᱩᱭ ᱵᱟᱲᱟ-ᱜ ᱜᱮᱭᱟ᱾
ᱦᱮᱸ ᱚᱵᱚᱥᱥᱳᱭ ᱪᱟᱞᱟ-ᱜ ᱦᱩᱭᱩᱜᱼᱟ᱾ ᱡᱮᱢᱚᱱ ᱵᱩᱨᱩ ᱯᱟᱛᱟ ᱫᱚ᱾ ᱪᱟᱞᱟᱣ ᱦᱩᱭ ᱟᱠᱟᱱᱟ᱾ ᱢᱤᱫ ᱥᱮᱸᱨᱢᱟ ᱪᱟᱞᱟ-ᱣ ᱦᱩᱭ ᱞᱮᱱᱟ᱾ ᱟᱫᱚ ᱚᱱᱮ ᱵᱟᱹᱠᱤ ᱠᱚᱜᱮ ᱵᱟᱝ, ᱪᱟᱞᱟ-ᱣ ᱵᱟᱲᱟ ᱦᱩᱭ ᱟᱠᱟᱱᱟ ᱟᱨ ᱡᱮᱢᱚᱱ᱾ ᱟᱡᱳᱫᱤᱭᱟᱹ ᱥᱮᱸᱫᱽᱨᱟ᱾ ᱪᱟᱞᱟ-ᱜ ᱨᱮᱱᱟ-ᱜ ᱤᱪᱪᱷᱟᱹ ᱫᱚ, ᱟᱹᱰᱤᱜᱮ ᱢᱮᱱᱟᱜᱼᱟ᱾ ᱚᱱᱟ ᱦᱚᱸ ᱪᱟᱞᱟ-ᱜ ᱦᱩᱭᱩ-ᱜᱼᱟ᱾ ᱛᱟᱦᱟᱞᱮ ᱟᱢᱫᱚ ᱟᱡᱳᱫᱤᱭᱟᱹ ᱥᱮᱸᱫᱽᱨᱟ ᱫᱚᱢ᱾ ᱪᱟᱞᱟ-ᱣ ᱵᱟᱲᱟ ᱟᱠᱟᱱᱟ ᱥᱮ ᱵᱟᱝ?
ᱩᱸᱻ ᱥᱮᱸᱫᱽᱨᱟ ᱫᱚ᱾ ᱪᱟᱞᱟ-ᱣ ᱫᱚ ᱵᱟᱝ ᱦᱩᱭ ᱟᱠᱟᱱᱟ᱾ ᱢᱮᱱᱠᱷᱟᱱ ᱟᱵᱚᱣᱟ-ᱜ ᱡᱟᱦᱟᱸ ᱥᱩᱛᱟᱹᱱ ᱴᱟᱺᱰᱤ ᱠᱚ ᱢᱮᱛᱟ-ᱜ ᱠᱟᱱᱟ ᱾ᱚᱱᱟ ᱥᱩᱨ ᱚᱱᱟ ᱚᱱᱟ ᱠᱚ-ᱫᱚ ᱫᱟᱨᱟ-ᱵᱟᱨᱟ ᱧᱮᱞ ᱟᱹᱜᱩ ᱦᱩᱭ ᱟᱠᱟᱱᱟ᱾ ᱚᱱᱟ ᱥ ᱥᱩᱯᱩᱨ ᱠᱚᱨᱮᱱᱟ-ᱜ ᱟᱭᱢᱟ ᱜᱟᱱ ᱡᱟᱭᱜᱟ᱾ ᱜᱮ ᱧᱮᱞ ᱟᱹᱜᱩ ᱫᱚ ᱦᱩᱭ ᱟᱠᱟᱱᱟ᱾ ᱡᱮ ᱟᱵᱚ ᱡᱟᱦᱟᱸ ᱥᱮᱸᱨᱣ-ᱟ ᱾ᱠᱚᱨᱮ ᱢᱮᱱᱟᱜ ᱟᱠᱟᱫ ᱛᱟᱵᱚᱱᱟ᱾ ᱥᱮ ᱚᱱᱟ ᱠᱚ, ᱥᱮᱱ ᱠᱟᱛᱮ ᱟᱹᱰᱤ ᱫᱟᱢᱟᱱ ᱟᱱᱟ-ᱜ ᱡᱤᱱᱤᱥ ᱜᱮ᱾ ᱵᱟᱰᱟᱭ ᱟᱠᱟᱱᱟ᱾
ᱟᱫᱚ ᱚᱱᱛᱮ ᱦᱚᱸ, ᱥᱮᱱ ᱫᱚ ᱵᱟᱝ ᱦᱩᱭ ᱟᱠᱟᱱᱟ᱾ ᱯᱟᱛᱟᱵᱤᱸᱫᱟᱹ ᱥᱮᱫ ᱫᱚ᱾ ᱟᱫᱚ ᱢᱮᱱᱠᱷᱟᱱ ᱟᱸᱥ ᱫᱚ ᱢᱮᱱᱟ-ᱜ ᱟᱠᱟᱫ ᱜᱮᱭᱟ ᱾ᱡᱟᱦᱟᱸ ᱛᱤᱥ ᱚᱠᱛᱚ ᱦᱩᱭ ᱞᱮᱱᱠᱷᱟᱱ ᱫᱚ, ᱥᱮᱱᱚ-ᱜ ᱦᱩᱭᱩᱜᱼᱟ ᱚᱱᱟ ᱠᱚᱨᱮᱱᱟ-ᱜ ᱚᱠᱟᱞᱮᱠᱟᱱᱟ-ᱜ ᱟᱹᱨᱤᱪᱟᱹᱞᱤ ᱠᱚ-ᱵᱚ ᱧᱮᱞ ᱧᱟᱢᱟ᱾ ᱥᱮ ᱥᱟᱹᱜᱤᱧ ᱫᱤᱥᱚᱢ ᱠᱷᱚᱱ᱾ ᱡᱟᱦᱟᱸᱭ ᱦᱚᱲ ᱠᱚᱼᱠᱚ ᱦᱤᱡᱩᱜᱼᱟ᱾ ᱩᱱᱠᱩ ᱥᱟᱶᱛᱮ ᱢᱤᱫᱴᱮᱱ ᱵᱷᱟᱹᱜᱤ ᱥᱚᱢᱯᱚᱨ ᱠᱚ ᱤᱭᱟᱹ ᱵᱟᱹᱲᱛᱤ ᱨᱮᱱᱟ-ᱜ ᱢᱤᱫ ᱢᱤᱫᱴᱮᱱ ᱤᱭᱟᱹ ᱛᱟᱦᱮᱸᱱᱟ᱾ ᱧᱟᱯᱟᱢ ᱦᱩᱭᱩᱜᱼᱟ ᱾ᱚᱱᱛᱮᱱᱟ-ᱜ ᱠᱚ ᱵᱟᱲᱟᱭᱚᱜᱼᱟ᱾
ᱦᱮᱸ, ᱯᱟᱴᱟᱵᱤᱸᱫᱟᱹ ᱫᱚ᱾ ᱟᱫᱚ ᱚᱱᱮ, ᱜᱚᱴᱟ ᱢᱟᱱᱮ, ᱟᱹᱰᱤ ᱥᱟᱹᱜᱤᱧ - ᱥᱟᱹᱜᱤᱧ ᱨᱮᱱ ᱡᱮᱢᱚᱱ, ᱡᱩᱫᱤ ᱱᱚᱣᱟ ᱵᱷᱟᱨᱚᱛ ᱫᱤᱥᱚᱢᱤᱧ ᱞᱟᱹᱭᱟ᱾ ᱱᱚᱣᱟ ᱵᱷᱟᱨᱚᱛ ᱫᱤᱥᱚᱢ ᱡᱟᱦᱟᱸ ᱯᱚᱥᱪᱤᱢ ᱵᱚᱝᱜᱚ ᱾ᱡᱟᱦᱟᱸ ᱟᱸᱲᱮ ᱯᱟᱥᱮ᱾ ᱡᱟᱦᱟᱸ ᱢᱟᱱᱮ ᱥᱴᱮᱴ ᱠᱚ᱾ ᱢᱮᱱᱟᱜᱼᱟ᱾ ᱚᱱᱟ ᱠᱚᱨᱮ, ᱡᱮᱢᱚᱱ ᱩᱲᱤᱥᱥᱟ᱾ ᱡᱷᱟᱲᱠᱷᱚᱸᱰ᱾ ᱱᱚᱣᱟ ᱠᱚᱨᱮᱱ ᱫᱚ ᱜᱚᱴᱟ ᱨᱮᱱ ᱜᱮ, ᱦᱚᱲ ᱠᱚ ᱡᱟᱣᱨᱟᱜᱼᱟ᱾ ᱚᱱᱟ ᱪᱷᱟᱰᱟ ᱦᱚᱸ ᱡᱮᱢᱚᱱ, ᱚᱱᱮᱧ ᱞᱟᱹᱭ ᱠᱮᱫ ᱚᱱᱟ ᱠᱟᱨᱚᱱ ᱠᱷᱚᱱ ᱦᱚᱸ ᱦᱚᱲ ᱠᱚ, ᱡᱟᱣᱨᱟ᱾ ᱟᱨᱠᱤ ᱟᱫᱚ, ᱢᱟᱱᱮ ᱡᱷᱚᱛᱚ ᱠᱚ ᱥᱟᱜ ᱜᱮ ᱢᱟᱱᱮ ᱵᱷᱟᱜᱮ ᱜᱮᱭᱟ᱾ ᱢᱟᱱᱮ ᱧᱮᱯᱮᱞ, ᱨᱚᱯᱚᱲ, ᱦᱟᱱᱟ ᱟᱢ ᱚᱸᱰᱮᱢ ᱪᱟᱞᱟ-ᱣ ᱞᱮᱱᱠᱷᱟᱱ ᱦᱟᱱᱟ ᱫᱤᱥᱚᱢ ᱨᱮᱱ ᱦᱚᱲ ᱠᱚᱣᱟ-ᱜ ᱪᱮᱫ ᱞᱮᱠᱟ ᱾ᱩᱱᱠᱩ ᱥᱟᱶ ᱢᱟᱱᱮ ᱨᱚᱲ, ᱞᱟᱸᱫᱟ, ᱢᱤᱫᱴᱟᱝ ᱵᱷᱟᱜᱮ ᱢᱤᱫᱴᱟᱝ ᱩᱱᱠᱩ ᱥᱟᱞᱟ-ᱜ ᱵᱩᱜᱤ- ᱵᱟᱹᱲᱤᱡ ᱮᱢ ᱨᱚᱯᱚᱲ ᱫᱟᱲᱮᱭᱟᱜᱼᱟ᱾ ᱟᱨᱠᱤ ᱡᱩᱫᱤᱢ, ᱠᱷᱚᱡᱚᱜᱼᱟ ᱾ᱦᱮᱸ
ᱚᱱᱟ ᱜᱮ ᱚᱱᱛᱮᱱᱟ-ᱜ ᱟᱹᱨᱤ ᱪᱟᱹᱞᱤ ᱦᱚᱸ ᱚᱠᱟᱞᱮᱠᱟ᱾ ᱚᱱᱟ ᱠᱚ ᱩᱱᱠᱩ ᱠᱚᱴᱷᱮᱱ᱾ ᱵᱟᱰᱟᱭ ᱧᱟᱢ ᱠᱟᱛᱮᱫ ᱟᱹᱰᱤ ᱟᱭᱢᱟ ᱡᱤᱱᱤᱥ ᱜᱮ᱾ ᱛᱩᱢᱟᱹᱞ ᱫᱟᱲᱮ ᱞᱮᱠᱟᱱᱟ-ᱜ ᱤᱭᱟᱹ ᱠᱚ-ᱫᱚ ᱢᱮᱱᱟ-ᱜ ᱟᱠᱟᱫ ᱜᱮᱭᱟ᱾
ᱦᱮᱸ- ᱦᱮᱸ᱾
ᱫᱚ ᱚᱠᱛᱚ ᱵᱟᱝ ᱦᱩᱭ ᱟᱠᱟᱱᱛᱮ᱾ ᱵᱟᱝ ᱥᱮᱱ ᱵᱟᱲᱟ ᱦᱩᱭ ᱠᱟᱱᱟ᱾ ᱱᱟᱜ ᱠᱷᱟᱱ ᱥᱮᱱᱚ-ᱜ ᱦᱩᱭᱩᱜᱼᱟ᱾ ᱛᱟᱭᱚᱢ ᱫᱟᱨᱟᱢᱛᱮ ᱡᱚᱠᱷᱚᱱ᱾ ᱡᱟᱦᱟᱸ ᱛᱤᱥ ᱦᱩᱭᱩᱜᱼᱟ ᱾ᱟᱨᱚ
ᱦᱮᱸ ᱱᱤᱭᱟᱹ ᱵᱟᱨ ᱛᱚ ᱾ᱱᱚᱜᱼᱚᱭ ᱛᱚ᱾ ᱦᱟᱸᱜ ᱥᱮᱴᱮᱨᱚ-ᱜ ᱠᱟᱱᱟ᱾ ᱧᱮᱞ ᱢᱮ ᱡᱩᱫᱤ ᱥᱚᱢᱚᱭ ᱠᱚᱢ ᱧᱟᱢ ᱠᱷᱟᱱ᱾ ᱮᱠᱟᱞ ᱜᱮ, ᱦᱤᱡᱩᱜ ᱢᱮ᱾
ᱦᱳᱭ - ᱦᱳᱭ ᱚᱱᱟᱛᱳᱥ ᱧᱮᱞ ᱫᱚ-ᱦᱚᱸ ᱞᱟᱹᱠᱛᱤ ᱠᱟᱱ ᱜᱮᱭᱟ ᱾ᱚᱱᱟ ᱦᱚᱸ
ᱦᱮᱸ᱾
ᱦᱳᱭ ᱢᱟ ᱛᱟᱦᱚᱞᱮ᱾ ᱚᱠᱛᱚ ᱢᱟ ᱦᱩᱭᱮᱱ ᱛᱟᱞᱟᱝ ᱟ᱾ ᱨᱚᱯᱚᱲ ᱱᱟᱞᱟᱝ ᱟᱭᱢᱟ ᱜᱮ᱾
ᱦᱮᱸ - ᱦᱮᱸ ᱛᱚ ᱴᱷᱤᱠ ᱜᱮᱭᱟ᱾ ᱛᱟᱦᱚᱞᱮ
ᱦᱳᱭ ᱢᱟ᱾ ᱫᱚᱦᱚᱭᱮᱫ ᱠᱟᱹᱱᱟᱹᱧ, ᱛᱟᱦᱚᱞᱮ ᱫᱚ᱾
ᱦᱮᱸ ᱾ᱴᱷᱤᱠ ᱜᱮᱭᱟ ᱢᱟ᱾
ᱦᱳᱭ᱾